ᱦᱮᱸ᱾ ᱱᱤᱛ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ᱾
ᱦᱮᱸ ᱞᱟᱹᱭ ᱢᱮ᱾ ᱪᱤᱠᱟ ᱜᱮ ᱵᱟᱝ ᱦᱚᱸᱜᱼᱚᱭ ᱪᱟ ᱱᱟᱥᱛᱟ ᱠᱚ ᱦᱩᱭ ᱱᱟ᱾
ᱚ᱾
ᱟᱨ ᱫᱩᱲᱩᱵ ᱠᱟᱱᱟᱹᱧ, ᱟᱢᱫᱚᱢ ᱪᱤᱠᱟᱹᱭ ᱫᱟ?
ᱟᱞᱤᱧ ᱪᱷᱟᱫᱽ ᱥᱮᱫ ᱨᱮ ᱢᱮᱱᱟᱜ ᱞᱤᱧᱟ᱾
ᱚ᱾
ᱨᱩᱢ ᱨᱮ ᱫᱚᱢᱮ ᱜᱚᱨᱚᱢ ᱠᱟᱱᱟ ᱛᱚ ᱥᱤᱛᱩᱝ ᱠᱟᱫᱟᱭ ᱩᱱᱟᱹᱜ᱾
ᱦᱮᱸ, ᱜᱚᱨᱚᱢ ᱠᱟᱱ ᱜᱮᱭᱟ᱾
ᱦᱩᱸ᱾
ᱞᱟᱹᱭ ᱢᱮ ᱛᱟᱦᱚᱞᱮ?
ᱨᱟᱛ ᱧᱮᱞ ᱪᱟᱞᱟᱣ ᱞᱮᱱᱟ ᱯᱮ ᱥᱮ ᱪᱮᱫ?
ᱵᱟᱝ ᱪᱟᱞᱟᱣ ᱦᱳᱭ ᱠᱟᱱᱟ ᱚᱱᱠᱟ ᱫᱚ᱾ ᱡᱚᱢ ᱵᱟᱲᱟ ᱛᱮᱜᱮ ᱟᱹᱰᱤᱴᱟ ᱞᱮᱴ ᱱᱟ ᱾ᱟᱫᱚ ᱪᱟᱞᱟᱣ ᱫᱚ ᱵᱟᱝ ᱦᱳᱭ ᱠᱟᱱᱟ᱾ ᱟᱯᱮ ᱫᱚ?
ᱟᱞᱮ ᱦᱚᱸ ᱵᱟᱝ ᱞᱮ ᱪᱟᱞᱟᱣ ᱞᱮᱱᱟ᱾
ᱚᱱᱟ ᱪᱟᱞᱟᱜ ᱥᱚᱢᱚᱭ ᱨᱮ ᱜᱮ ᱛᱚᱭ ᱫᱟᱜ ᱠᱮᱫ-ᱟ᱾
ᱦᱩᱸ
ᱛᱤᱠᱤᱱ ᱛᱤᱠᱤᱱ ᱜᱮᱛᱚ ᱠᱚ ᱚᱨᱟ ᱥᱮ ᱛᱤᱨᱮ ᱠᱚ ᱠᱚᱨᱟᱣᱟ ᱚᱱᱟ?
ᱦᱮᱸ, ᱤᱱᱠᱟᱹ ᱛᱟᱭᱤᱢ ᱠᱟᱱ ᱜᱮᱭᱟ᱾
ᱛᱤᱠᱤᱱ ᱛᱤᱠᱤᱱ ᱜᱮ᱾
ᱛᱟ ᱵᱟᱝ ᱪᱟᱞᱟᱣ ᱦᱳᱭ ᱞᱮᱱᱟ᱾ ᱡᱚᱢ ᱨᱮᱥᱴ ᱵᱟᱲᱟ ᱛᱮᱜᱮ ᱟᱹᱰᱤ ᱴᱟ ᱵᱟᱡᱟᱣ ᱱᱟ᱾
ᱦᱩᱸ ᱦᱩᱸ᱾
ᱟᱞᱮ ᱦᱮᱸᱛᱚ ᱚᱱᱠᱟ ᱨᱮᱥᱴ ᱫᱚ ᱵᱟᱝ-ᱟ᱾ ᱪᱟᱞᱟᱣ ᱫᱚ ᱵᱟᱝ ᱦᱳᱭ ᱞᱮᱱᱟ᱾
ᱦᱮᱸ᱾
ᱞᱟᱹᱭ ᱢᱮ ᱛᱟᱞᱦᱮ᱾ ᱵᱟ ᱟᱹᱣᱨᱤ ᱦᱳᱭᱳᱜᱼᱟ ᱫᱟᱠᱟ ᱠᱚᱫᱚ᱾ ᱫᱟᱠᱟ ᱫᱚ ᱟᱞᱮ ᱫᱚ ᱞᱮᱭᱮᱴ ᱜᱤᱞᱮ ᱤᱥᱤᱱ ᱛᱟᱦᱮᱸᱫ᱾ ᱟᱵᱮᱱ ᱫᱚ?
ᱟᱹᱞᱤᱧ ᱦᱚᱸ ᱟᱹᱣᱨᱤ ᱱᱤᱛᱳᱜ ᱫᱚ ᱫᱮᱨᱤ ᱜᱮᱭᱟ ᱫᱮᱨᱤ ᱠᱟᱛᱮᱫ ᱜᱮ ᱪᱚᱸᱫᱟᱭ ᱦᱳᱭᱳᱜᱼᱟ ᱾ ᱮᱱᱟᱝ ᱫᱮᱨᱤ ᱠᱟᱛᱮᱜ ᱜᱮ ᱡᱚᱢ ᱦᱳᱭ ᱠᱟᱱᱟ᱾ ᱛᱚ ᱟᱫᱚ ᱛᱟᱞᱦᱮ ᱱᱤᱛᱳᱜ ᱦᱚᱸ ᱠᱟᱹᱴᱤᱡ ᱫᱮᱨᱤ ᱠᱟᱛᱮᱜ ᱜᱮ ᱫᱟᱠᱟ ᱠᱮᱫᱳ ᱜᱚᱜ ᱦᱳᱭᱳᱜᱼᱟ᱾
ᱚᱱᱟ ᱜᱮᱭᱟ᱾ ᱟᱞᱮᱫ ᱫᱚ ᱯᱚᱛᱮᱠ ᱫᱤᱱ ᱜᱮ ᱞᱮᱴ ᱜᱮᱭᱟ᱾ ᱟᱴᱴᱟ ᱥᱟᱲᱮ ᱟᱴᱴᱟ ᱨᱮᱞᱮ ᱪᱚᱸᱫᱟᱭᱟ᱾
ᱚ
ᱠᱳᱱᱳ ᱫᱤᱱ ᱱᱚᱴᱟ ᱦᱚᱸ ᱵᱟᱡᱟᱜᱼᱟ᱾ ᱚ
ᱛᱟᱦᱟ ᱞᱟᱹᱭ ᱢᱮ ᱚᱱᱠᱟᱱᱟᱜ᱾ ᱡᱟᱦᱟ ᱱᱟᱜ ᱡᱩᱫᱤ ᱮᱥᱯᱮᱥᱟᱞ ᱥᱟᱛᱟᱢ ᱢᱮᱱᱟᱜ ᱠᱷᱟᱡ᱾
ᱚᱱᱟ ᱫᱚ ᱢᱤᱫᱴᱮᱱ ᱠᱟᱛᱷᱟ ᱜᱮ ᱠᱩᱞᱤ ᱥᱟᱱᱟ ᱞᱤᱫᱤᱧᱟ᱾᱾ ᱚᱱᱟ ᱥᱚᱦᱚᱨᱟᱭ, ᱥᱚᱦᱚᱨᱟᱭ ᱱᱤᱭᱮ᱾
ᱦᱮᱸ ᱟᱵᱚᱣᱟᱜ ᱥᱚᱦᱚᱨᱟᱭ ᱫᱚ ᱢᱚᱬᱮᱸ ᱫᱤᱱ ᱜᱮ ᱛᱚ ᱦᱳᱭᱳᱜᱼᱟ ᱵᱟᱝ ᱥᱮ?
ᱦᱮᱸ ᱢᱚᱬᱮᱸ ᱫᱤᱱ ᱜᱮ᱾
ᱯᱳᱭᱞᱳ ᱫᱤᱱ ᱫᱚ ᱪᱮᱫ ᱠᱚ ᱠᱟᱹᱢᱤ ᱦᱚᱨᱟ ᱛᱟᱦᱮᱸᱱᱟ?
ᱯᱳᱭᱞᱳ ᱫᱤᱱ ᱨᱮᱱᱟᱜ ᱫᱚ ᱩᱱᱟᱹᱜ ᱵᱷᱟᱜᱮ ᱴᱷᱤᱠ ᱫᱚ ᱤᱧ ᱦᱚᱸ ᱵᱟᱹᱧ ᱵᱟᱲᱟᱭᱟ᱾ ᱛᱚ ᱵᱮᱧ ᱵᱟᱲᱟᱭᱟ ᱤᱱᱟᱹ ᱦᱤᱞᱳᱜ ᱫᱚ ᱩᱢ ᱯᱷᱟᱨᱪᱟ ᱠᱟᱛᱮᱜ᱾ ᱥᱮ ᱚᱲᱟᱜ ᱠᱚᱠᱚ ᱜᱮᱡᱽ ᱜᱩᱨᱤᱡᱽ ᱥᱟᱯᱷᱟᱭᱟ ᱛᱟᱨᱯᱚᱨ ᱱᱟᱭᱠᱮ ᱜᱚᱴ ᱴᱟᱸᱰᱤ ᱨᱮ ᱵᱚᱸᱜᱟᱭ ᱛᱟᱦᱮᱜ-ᱟ᱾ ᱟᱨ ᱜᱚᱴ ᱨᱮ ᱡᱟᱦᱟ ᱛᱤᱱᱟᱹᱜ ᱰᱟᱝᱨᱤ ᱠᱚ ᱚᱱᱟ ᱟᱛᱳ ᱨᱮᱱ ᱡᱚᱛᱚ ᱜᱮ ᱜᱚᱴ ᱴᱟᱺᱰᱤ ᱛᱮᱠᱚ ᱤᱫᱤ ᱠᱚ ᱛᱟᱦᱮᱱ᱾ ᱮᱨᱯᱚᱨ ᱚᱸᱰᱮᱱᱟᱜ ᱠᱟᱹᱢᱤ ᱦᱚᱨᱟ ᱦᱚᱸ ᱩᱱᱟᱹᱜ ᱴᱟᱜ ᱫᱚ ᱵᱟᱹᱧ ᱵᱟᱲᱟᱭᱟ᱾ ᱛᱚᱵᱮ ᱠᱚ ᱢᱮᱱᱟ ᱡᱮ ᱵᱤᱞᱤ ᱠᱚ ᱫᱚᱦᱚ ᱠᱟᱜ ᱛᱟᱦᱮᱸᱱ᱾
ᱦᱮᱸ
ᱟᱨ ᱰᱟᱝᱨᱤ ᱠᱚ ᱢᱟᱱᱮ ᱡᱟᱦᱟᱸ ᱵᱚᱸᱜᱟᱭᱟᱭ ᱡᱟᱦᱟᱸ ᱨᱮ ᱱᱟᱭᱠᱮ
ᱦᱮᱸ
ᱚᱸᱰᱮ ᱵᱤᱞᱤ ᱠᱚ ᱫᱚᱦᱚ ᱠᱟᱜ ᱛᱟᱦᱮᱸᱫ ᱟᱨ ᱚᱸᱰᱮ ᱚᱱᱮ ᱟᱛᱳ ᱨᱮᱡ ᱡᱚᱛᱚ ᱰᱟᱝᱜᱨᱤ ᱠᱚ ᱞᱟᱜᱟ ᱯᱟᱨᱚᱢ ᱠᱚ ᱛᱟᱦᱮᱸᱫ
ᱚᱱᱟ ᱵᱤᱞᱤ ᱛᱟᱞᱟᱛᱮ᱾
ᱵᱤᱞᱤ ᱛᱞᱟᱛᱮ ᱡᱟᱦᱟᱸᱭ ᱵᱤᱞᱤ ᱢᱮᱱᱟ ᱠᱚ ᱤᱭᱟᱹ ᱡᱟᱦᱟᱸ ᱨᱮ ᱰᱟᱝᱜᱨᱤ ᱵᱤᱞᱤ ᱞᱮᱵᱮᱫᱟᱭ ᱩᱱᱤ ᱦᱚᱲ ᱫᱚ ᱛᱤᱱᱟᱹᱜ ᱢᱤᱫ ᱴᱩᱠᱩᱡ ᱠᱟᱱᱟ ᱥᱮ ᱯᱮ ᱴᱩᱠᱩᱡ ᱠᱟᱱᱟ ᱱᱚᱝᱠᱟ ᱦᱟᱺᱰᱤ ᱞᱟᱜᱟᱣ ᱟᱭᱟ, ᱟᱨ ᱪᱮᱫ
ᱚᱱᱟ ᱫᱚ ᱤᱱᱟᱹ ᱤᱱᱟᱹ ᱥᱮᱨᱢᱟ ᱨᱮᱫᱚ ᱵᱟᱝ ᱯᱚᱨᱮᱨ ᱥᱮᱨᱢᱟ ᱨᱮ?
ᱦᱮᱸ ᱯᱚᱨᱮᱨ ᱥᱮᱨᱢᱟ ᱨᱮᱥᱮ ᱤᱱᱟᱹ ᱥᱮᱨᱢᱟ ᱨᱮᱜᱮ ᱠᱟᱱᱟ ᱩᱱᱟᱹᱜ ᱴᱟᱜ ᱫᱚ ᱤᱧ ᱦᱚᱸ ᱵᱟᱹᱧ ᱵᱟᱲᱟᱭᱟ᱾ ᱛᱚᱵᱮ ᱦᱚᱭ ᱛᱚ ᱦᱩᱭ ᱫᱟᱲᱮᱭᱟᱜᱼᱟ ᱡᱮ ᱡᱟᱞᱮ ᱢᱟᱦᱟ ᱠᱚᱛᱮ ᱤᱥᱤᱱᱚᱜᱼᱟ᱾ ᱟᱨ ᱵᱟᱝᱠᱷᱟᱱ ᱡᱚᱛᱚ ᱦᱚᱲ ᱜᱮᱛᱚ ᱠᱚᱢ ᱵᱮᱥᱤ ᱥᱚᱨᱦᱟᱭ ᱨᱮᱫᱚ ᱦᱟᱺᱰᱤ ᱫᱚᱵᱚᱱ ᱫᱚᱦᱚᱭ ᱜᱮᱭᱟ᱾
ᱦᱩᱸ
ᱟᱫᱚ ᱦᱚᱭ ᱛᱚ ᱤᱱᱟᱹ ᱦᱤᱞᱳᱜ ᱠᱚᱛᱮ ᱜᱮ ᱡᱟᱞᱮ ᱢᱟᱦᱟ ᱠᱚᱛᱮ ᱦᱚᱭ ᱛᱚ ᱞᱟᱜᱟᱣ ᱟᱭᱟ ᱦᱚᱭ ᱛᱚ ᱨᱮᱰᱤ ᱫᱚ ᱵᱟᱝ ᱛᱟᱦᱮᱱᱟ ᱥᱮ ᱥᱚᱵᱽ ᱥᱚᱢᱚᱭ ᱫᱚ᱾
ᱚᱱᱮ ᱚᱱᱠᱟ᱾ ᱛᱟᱨ ᱯᱚᱨᱮ ᱟᱛᱳ ᱦᱚᱲ ᱠᱚ ᱡᱟᱦᱟᱸ ᱚᱲᱟᱜ ᱚᱲᱟᱜ ᱛᱟᱦᱞᱮ ᱠᱚ ᱤᱭᱟᱹ ᱤᱫᱤ ᱠᱟᱜ ᱫᱚ ᱥᱤᱢ ᱥᱟᱵ ᱪᱩᱨᱩᱡ ᱪᱟᱣᱞᱮ ᱚᱲᱟᱜ ᱚᱲᱟᱜ ᱠᱚ ᱟᱫᱟᱭ ᱤᱫᱤ ᱫᱚ
ᱟᱹᱫᱟᱹᱭ ᱤᱫᱤ ᱠᱟᱜ-ᱟ ᱠᱚ ᱚᱱᱟ ᱦᱮᱸ᱾
ᱚᱱᱟ ᱠᱚ ᱥᱳᱲᱮ ᱵᱟᱲᱟ ᱠᱟᱛᱮᱫ ᱡᱚᱢ ᱠᱟᱛᱮᱫ ᱚᱲᱟᱜ ᱛᱮᱠᱚ ᱨᱩᱣᱟᱹᱲᱟ᱾
ᱱᱤᱱ ᱴᱩᱠᱩ ᱜᱤᱧ ᱵᱟᱲᱟᱭᱟ ᱮᱨᱯᱚᱨ ᱟᱨᱦᱚᱸ ᱦᱚᱭᱛᱚ ᱵᱷᱤᱛᱤᱨ ᱨᱮ ᱠᱟᱹᱢᱤ ᱦᱚᱨᱟ ᱫᱚ ᱢᱮᱱᱟᱜ ᱜᱮᱭᱟ ᱟᱫᱚ ᱦᱳᱭ ᱛᱚ ᱟᱭᱳ ᱦᱚᱲ ᱠᱚ ᱪᱟᱞᱟᱣ ᱞᱮᱱᱠᱷᱟᱡ ᱫᱚ ᱠᱟᱹᱴᱤᱡ ᱟᱨ ᱠᱟᱹᱴᱤᱡ ᱟᱹᱰᱤ ᱜᱟᱱ ᱱᱤᱠᱷᱩᱛ ᱵᱷᱟᱵᱛᱮ ᱵᱟᱲᱟᱭ ᱠᱚᱜᱼᱟ᱾ ᱠᱤᱱᱛᱩ ᱚᱱᱟ ᱡᱟᱭᱜᱟ ᱫᱚ ᱟᱭᱳ ᱦᱚᱲ ᱫᱚ ᱥᱚᱢᱵᱷᱚᱵᱚᱛᱚ ᱵᱟᱝᱠᱚ ᱥᱮᱱ ᱵᱟᱲᱟᱜ ᱜᱮᱭᱟ᱾
ᱵᱟᱵᱟ ᱦᱚᱲ ᱢᱚᱛᱚ ᱛᱮᱜᱮ ᱠᱚ ᱯᱟᱨᱚᱢᱟ ᱚᱱᱟ ᱠᱚᱫᱚ ᱵᱟᱝ?
ᱦᱩᱸ ᱩ ᱟᱸᱥᱟ ᱠᱚᱨᱮ ᱵᱟᱵᱟ ᱦᱚᱲ ᱢᱚᱛᱚ ᱛᱮᱜᱮ ᱠᱚ ᱯᱟᱨᱚᱢᱟ᱾ ᱤᱱᱟᱹ ᱦᱤᱞᱳᱜ ᱫᱚ ᱚᱱᱟᱜᱮ ᱠᱟᱹᱢᱤ ᱦᱚᱨᱟ ᱯᱟᱨᱚᱢᱮᱱᱟ᱾ ᱟᱫ ᱫᱚᱥᱟᱨ ᱫᱤᱱ ᱫᱚ ᱦᱩᱭᱩᱜ ᱠᱟᱱᱟ, ᱡᱟᱦᱟᱸ ᱫᱚᱵᱚᱱ ᱢᱮᱛᱟᱜ ᱠᱟᱱᱟ ᱡᱤᱞ ᱫᱟᱠᱟ᱾
ᱦᱮᱸ
ᱡᱤᱞ ᱫᱟᱠᱟ ᱦᱤᱞᱳᱜ ᱦᱚᱸ ᱚᱱᱠᱟ ᱜᱮ ᱜᱮᱡ ᱜᱩᱨᱤᱡ ᱯᱷᱟᱨᱪᱟ ᱠᱟᱛᱮ ᱥᱮ ᱡᱟᱦᱟᱸ ᱫᱚ ᱵᱚᱸᱜᱟ ᱵᱩᱨᱩ,
ᱦᱩᱸ
ᱟᱹᱰᱤ ᱦᱚᱲ ᱜᱮ, ᱧᱮᱞ ᱦᱩᱭ ᱟᱠᱟᱱᱟ ᱡᱮ ᱜᱚᱴ ᱢᱟᱦᱟ, ᱥᱮ ᱜᱚᱴ ᱯᱩᱡᱟᱹ ᱦᱤᱞᱳᱜ ᱦᱚᱸᱠᱚ ᱵᱚᱸᱜᱟᱭ ᱛᱟᱦᱮᱱᱟ᱾ ᱤᱱᱟᱹ ᱦᱤᱞᱳᱜ ᱦᱚᱸᱠᱚ ᱵᱚᱸᱜᱟᱭ ᱛᱟᱦᱮᱱᱟ᱾ ᱤᱱᱟᱹ ᱦᱤᱞᱳᱜ ᱜᱟᱜ ᱵᱚᱸᱜᱟ ᱫᱚᱠᱚ ᱢᱮᱱᱟ ᱜᱚᱲᱟ ᱨᱮ,
ᱜᱚᱲᱟ ᱨᱮᱠᱚ ᱵᱚᱸᱜᱟᱭᱟ,
ᱜᱚᱲᱟ ᱨᱮᱠᱚ ᱵᱚᱸᱜᱟᱭ, ᱟᱨ ᱡᱟᱦᱟᱸ ᱡᱤᱞ ᱫᱟᱠᱟ ᱦᱤᱞᱳᱜ, ᱥᱮ ᱵᱚᱸᱜᱟ ᱢᱟᱦᱟ ᱦᱤᱞᱳᱜ ᱫᱚ, ᱵᱷᱤᱛᱟᱹᱨ ᱚᱲᱟᱜ ᱠᱚᱰ ᱨᱮ ᱡᱟᱦᱟᱸ ᱫᱚᱠᱚ ᱢᱮᱱᱟ
ᱦᱩᱸ
ᱚᱸᱰᱮ ᱠᱚ ᱵᱚᱸᱜᱟᱭ ᱛᱟᱦᱮᱱᱟ᱾ ᱮᱨᱯᱚᱨ, ᱚᱱᱮ ᱡᱟᱦᱟᱸ ᱞᱮᱠᱟ ᱦᱚᱯᱚᱱ ᱮᱨᱟ, ᱵᱷᱟᱹᱜᱽᱱᱟᱹ, ᱵᱷᱟᱜᱽᱱᱤ, ᱢᱤᱥᱨᱟ,
ᱦᱮᱸ
ᱱᱩᱠᱩ ᱠᱚᱠᱚ ᱱᱮᱣᱛᱟ ᱠᱟᱠᱚᱣᱟ᱾ ᱩᱱᱠᱩᱣᱟᱜ ᱟᱜᱩ ᱡᱟᱦᱟᱸ ᱥᱟᱸᱫᱮᱥ ᱚᱱᱟᱠᱚ ᱦᱟᱯᱲᱟᱢ ᱠᱚ, ᱧᱩᱛᱩᱢ ᱛᱮᱠᱚ ᱪᱚᱰᱚᱨᱟ᱾ ᱟᱨ ᱱᱤᱡᱮᱨᱟᱜ ᱡᱟᱦᱟᱸ ᱚᱲᱟᱜ ᱨᱮᱠᱚ ᱵᱚᱸᱜᱟ ᱭᱮᱫᱟ ᱚᱱᱟ ᱠᱚ ᱡᱚᱛᱚ ᱦᱚᱲ ᱛᱮᱠᱚ ᱡᱚᱢ ᱢᱮᱞᱟᱭᱟ᱾ ᱟᱨ ᱟᱹᱭᱩᱵ ᱵᱤᱨ ᱨᱮᱱᱟᱜ ᱠᱟᱹᱢᱤ ᱫᱚ ᱦᱩᱭᱩᱜ ᱠᱟᱱᱟ, ᱡᱟᱦᱟᱸ ᱫᱚ ᱨᱟᱪᱟ ᱠᱚ ᱚᱞᱟ, ᱚᱠᱟ ᱯᱟᱹᱨᱤᱥ ᱨᱮᱱᱟᱜ ᱚ ᱚᱠᱟ ᱞᱮᱠᱟᱱᱟᱜ ᱠᱷᱚᱸᱰ ᱠᱟᱱᱟ, ᱚᱠᱟᱮᱠᱟ ᱠᱚ ᱚᱞ ᱛᱟᱦᱮᱱᱟ,
ᱚᱱᱟ ᱫᱚ ᱚᱠᱟ, ᱚᱠᱟᱴᱟᱜ ᱫᱤᱱ ᱨᱮ? ᱢᱟᱱᱮ ᱯᱮ ᱫᱤᱱ ᱨᱮ ᱥᱮ
ᱵᱟᱨ ᱫᱤᱱ ᱨᱮ, ᱡᱟᱦᱟᱸ ᱫᱚ ᱵᱚᱸᱜᱟ ᱢᱟᱦᱟ ᱦᱤᱞᱳᱜ᱾
ᱚ ᱟᱨ ᱚᱱᱟ ᱜᱟᱹᱭ ᱡᱟᱜᱟᱣ ᱚᱱᱟ ᱫᱚ ᱚᱠᱟ ᱦᱤᱞᱳᱜ ᱠᱚ ᱠᱚᱨᱟᱣᱟ?
ᱚᱱᱟ ᱫᱚ ᱢᱟᱱᱮ ᱡᱟᱦᱟᱸ, ᱜᱚᱴ ᱯᱩᱡᱟᱹ ᱢᱟᱦᱟ ᱦᱤᱞᱳᱜ᱾
ᱚ ᱤᱱᱟᱹ ᱦᱤᱞᱳᱜ ᱜᱮ, ᱟᱭᱩᱵ ᱵᱮᱲᱟ᱾
ᱟᱭᱩᱵ ᱵᱟᱲᱟ, ᱦᱩ᱾ ᱜᱚᱴ ᱯᱩᱡᱟᱹ ᱢᱟᱦᱟ ᱦᱤᱞᱳᱜ ᱜᱮ ᱥᱟᱵ ᱠᱟᱜ ᱢᱮ, ᱜᱟᱯᱟ ᱫᱚ ᱦᱟᱸᱜ ᱜᱚᱴ ᱯᱩᱡᱟᱹ ᱠᱟᱱᱟ,
ᱦᱮᱸ
ᱟᱫᱚ ᱛᱮᱦᱮᱧ ᱦᱟᱸᱜ, ᱤᱭᱟᱹ ᱛᱮᱠᱚ ᱠᱚᱨᱟᱣᱟ᱾ ᱢᱟᱱᱟᱢ ᱵᱷᱳᱨ ᱛᱮ᱾ ᱜᱟᱯᱟ ᱫᱚ ᱜᱚᱴ ᱯᱩᱡᱟᱹ ᱢᱟᱦᱟ ᱠᱟᱱᱟ ᱛᱚ, ᱛᱟᱦᱞᱮ ᱛᱮᱦᱮᱧ ᱵᱷᱳᱨ ᱛᱮ ᱦᱟᱸᱜ ᱠᱚ ᱠᱚᱨᱟᱣᱟ, ᱚᱱᱟ ᱠᱟᱹᱢᱤ ᱫᱚ᱾
ᱚ ᱟᱫᱚ ᱚᱱᱟ ᱜᱮ, ᱚᱱᱟ ᱫᱷᱟᱝᱜᱚᱲ ᱫᱟᱲᱟᱱ ᱫᱚᱠᱚ ᱢᱮᱛᱟᱜᱼᱟ ᱥᱮ?
ᱚᱱᱟᱜᱮ ᱫᱷᱟᱸᱜᱚᱲ ᱫᱟᱲᱟᱱ ᱫᱚᱠᱚ ᱢᱮᱛᱟᱜᱼᱟ᱾
ᱦᱮᱸ
ᱧᱮᱞ ᱦᱩᱭᱩ ᱟᱠᱟᱱᱟ᱾
ᱦᱮᱸ
ᱟᱵᱚ ᱥᱟᱱᱛᱟᱲ ᱠᱚᱫᱚ ᱱᱮᱛᱟᱨ ᱫᱚ ᱩᱱᱟᱹᱜ ᱴᱟ ᱡᱚᱛᱚᱱ ᱟᱛᱩ ᱨᱮᱫᱚ ᱵᱟᱝ ᱠᱚ ᱠᱚᱨᱟᱣ ᱫᱟ ᱧᱮᱞ ᱦᱩᱭᱩᱜ ᱠᱟᱱᱟ᱾ ᱡᱮ ᱚᱠᱟ ᱟᱛᱳ ᱠᱚᱨᱮ ᱛᱚ ᱦᱩᱭᱩᱜ ᱠᱟᱱᱟ ᱚᱠᱟ ᱟᱛᱳ ᱠᱚᱨᱮ ᱫᱚ ᱵᱟᱝ ᱦᱩᱭᱩᱜ ᱠᱟᱱᱟ ᱠᱤᱱᱛᱩ ᱫᱤᱠᱩ ᱦᱚᱸ ᱚᱱᱟ ᱫᱚ ᱟᱹᱰᱤ ᱤᱭᱟᱹ ᱜᱮᱠᱚ ᱢᱟᱱᱟᱣ ᱛᱟᱦᱮᱱᱟ᱾ ᱯᱤᱴᱷᱟᱹ ᱞᱟᱴᱷᱟᱭᱟ ᱠᱚ᱾
ᱦᱮᱸ
ᱟᱵᱚ ᱥᱟᱱᱛᱟᱲ ᱫᱚ ᱡᱮᱢᱚᱱ ᱥᱚᱦᱨᱟᱭ ᱢᱮᱱ ᱛᱮᱫᱚ ᱡᱤᱞ ᱯᱤᱴᱷᱟᱹ ᱵᱚᱱ ᱵᱩᱡᱟ᱾ ᱟᱨ ᱫᱤ ᱠᱚᱫᱚ ᱜᱩᱲ ᱯᱤᱴᱷᱟᱹ ᱥᱩᱡᱤ ᱯᱤᱴᱷᱟᱹ ᱦᱮᱱᱛᱮᱱ ᱯᱤᱴᱷᱟᱹ ᱡᱟᱦᱟᱸ ᱫᱚ ᱰᱟᱝᱨᱤ ᱠᱚ ᱠᱷᱟᱣᱟᱣ ᱠᱚ ᱛᱟᱦᱮᱱᱟ ᱟᱨ ᱩᱱᱠᱩ ᱫᱷᱟᱸᱜᱚᱲ ᱛᱟᱲᱟᱲ ᱠᱚ ᱡᱟᱦᱟᱸᱭ ᱠᱚ ᱦᱤᱡᱩᱜ ᱛᱟᱦᱮᱱᱟ
ᱦᱩᱸ
ᱩᱱᱠᱩ ᱠᱚᱠᱚ ᱮᱢᱟ ᱠᱚ ᱛᱟᱦᱮᱱᱟ
ᱚ
ᱚᱱᱟᱜᱮ ᱟᱨ ᱩᱱᱟᱹᱜ ᱢᱟᱱᱮ ᱡᱚᱠᱷᱚᱱ ᱠᱚ ᱦᱤᱡᱩᱜᱼᱟ ᱵᱷᱳᱨ ᱛᱮᱠᱚ ᱦᱤᱡᱩᱜᱼᱟ ᱛᱚ ᱩᱱᱠᱩ ᱫᱚ ᱩᱱᱠᱩᱣᱟᱜ ᱱᱤᱭᱚᱢ ᱠᱟᱱᱟ ᱥᱮ ᱪᱮᱫ ᱡᱟᱦᱟᱸ ᱵᱤᱲᱤ ᱛᱷᱟᱢᱟ ᱠᱷᱩᱨ
ᱦᱮᱸ
ᱟᱫᱚ ᱢᱟᱥᱴ ᱮᱢᱚᱜ ᱜᱮ ᱞᱟᱜᱟᱜᱼᱟ᱾ ᱟᱨ ᱟᱢ ᱡᱟᱦᱟᱸ ᱛᱤᱱᱟᱹᱜ ᱜᱮ ᱱᱤᱡᱮᱨᱟᱜ ᱥᱟᱢᱚᱨᱛᱷᱚ ᱛᱟᱢ
ᱦᱮᱸ
ᱚᱱᱟ ᱴᱟᱠᱟ ᱡᱟᱦᱟᱸ ᱛᱤᱱᱟᱹᱜ ᱜᱮ ᱡᱮᱦᱮᱛᱩ ᱟᱢᱨᱮ ᱢᱤᱫᱴᱮᱱ ᱜᱟᱹᱭ ᱡᱟᱜᱟᱣᱮ ᱦᱤᱡᱩᱜ ᱠᱟᱱᱟ
ᱦᱮ
ᱩᱱᱤ ᱡᱟᱦᱟ ᱛᱤᱱᱟᱹᱜ ᱜᱟᱱ ᱜᱮ ᱮᱢᱟᱣᱟᱭ ᱞᱟᱜᱟᱣ ᱢᱮᱭᱟ ᱛᱚ ᱩᱱᱤ ᱫᱚ ᱵᱟᱭ ᱫᱟᱹᱵᱤᱭᱟ ᱟᱨ ᱫᱤᱱᱟᱹᱢ ᱫᱚ ᱵᱟᱭ ᱦᱤᱡᱩᱜ ᱠᱟᱱᱟ ᱤᱧ ᱫᱩᱧ ᱢᱚᱱᱮᱭᱟ ᱚᱱᱟ ᱦᱤᱥᱟᱹᱵ ᱛᱮᱫᱚ ᱡᱮᱦᱮᱛᱩ ᱢᱤᱫᱴᱤᱡ ᱡᱚᱛᱚ ᱚᱲᱟᱜ ᱨᱮ ᱢᱤᱫᱴᱤᱡ ᱡᱟᱭᱜ ᱜᱮ ᱵᱚᱞᱚᱜ ᱠᱟᱱᱟ ᱛᱟᱦᱚᱞᱮ ᱤᱧᱦᱚᱧ ᱢᱚᱱᱮᱭᱟ ᱡᱮ ᱚᱱᱮ ᱜᱚᱴᱟ ᱧᱤᱫᱟᱹ ᱡᱟᱜᱟᱣ ᱠᱟᱛ ᱛᱮ ᱮ ᱛᱟᱦᱮᱱ ᱠᱟᱱᱟ ᱦᱚᱭᱛᱚ ᱵᱚᱪᱷᱚᱨ ᱫᱤᱱ ᱨᱮ ᱢᱤᱫ ᱫᱤᱱ ᱢᱟᱱᱮ ᱟᱠᱚᱣᱟᱜ ᱦᱩᱭᱩᱜ ᱞᱮᱠᱟ ᱮᱢ ᱞᱮᱠᱷᱟᱱ ᱫᱚ ᱟᱥᱟ ᱠᱚᱨᱮ ᱵᱟᱝ ᱪᱟᱵᱟᱜᱼᱟ ᱤᱧ ᱫᱤᱧ ᱢᱚᱱᱮᱭᱟ ᱛᱚ ᱦᱩ ᱛᱚ ᱚᱱᱟ ᱫᱚ ᱢᱤᱫᱴᱮᱱ ᱱᱤᱭᱚᱢ ᱠᱟᱱᱟ᱾ ᱡᱮ ᱡᱟᱦᱟᱸᱭ ᱜᱮ ᱡᱟᱦᱟᱸ ᱞᱮᱠᱟᱭ ᱮᱢᱟ ᱚᱱᱟ
ᱮᱢᱜᱮ ᱵᱷᱟᱜᱤᱜᱼᱟ
ᱮᱢᱜᱮ ᱵᱷᱟᱜᱤᱜᱼᱟ ᱦᱮᱸ
ᱜᱟᱹᱭ ᱡᱟᱜᱟᱣ ᱦᱚᱛᱚ ᱟᱠᱚ ᱫᱚ ᱮᱜ ᱪᱮᱫ ᱵᱚ ᱢᱮᱱᱟ ᱜᱟᱹᱭ ᱠᱟᱰᱟ ᱠᱚ ᱰᱝᱨᱤ ᱠᱚ ᱩᱱᱠᱩ ᱪᱮᱫ ᱠᱚ ᱥᱚᱦᱨᱟᱭ ᱨᱮᱭᱟᱜ ᱡᱮᱢᱚᱱ ᱢᱤᱫᱴᱮᱱ ᱢᱟᱱᱮ ᱢᱮᱱᱟᱜᱼᱟ ᱡᱮ ᱩᱱᱠᱩ ᱠᱚ ᱨᱟᱹᱥ ᱠᱟᱹ ᱮᱢᱟᱠᱚ ᱦᱮᱸ ᱥᱮ
ᱪᱮ ᱮᱢᱟ ᱠᱚ ᱦᱮᱸ
ᱟᱫᱚ ᱦᱮᱸ ᱚᱱᱟ ᱠᱟᱹᱢᱤ ᱜᱮᱠᱚ ᱠᱚᱨᱟᱣᱟ ᱱᱤᱡᱮᱨ ᱚᱲᱟᱜ ᱦᱮᱡ ᱠᱟᱛ ᱮᱫ ᱛᱚ ᱚᱱᱟ ᱞᱟᱹᱜᱤᱫ ᱛᱮᱫᱚ ᱤᱱᱟᱹᱜ ᱜᱟᱱ ᱮᱢ ᱫᱚ ᱢᱟᱱᱮ ᱠᱟᱹᱴᱤᱡ ᱠᱚᱨᱛᱚᱵᱽᱵᱚ ᱞᱮᱠᱟ ᱦᱩᱭᱩᱜ
ᱠᱚᱛᱚᱵ ᱦᱮᱸ ᱟᱨ ᱢᱤᱫᱴᱤᱡ ᱡᱤᱱᱤᱥ ᱟᱯᱮ ᱥᱮᱫ ᱫᱚ ᱦᱩᱭᱩᱜ-ᱟ ᱥᱮ ᱵᱟᱝ, ᱥᱮᱠᱚ ᱠᱚᱨᱟᱣᱟ ᱥᱮ ᱵᱟᱝ, ᱤᱧ ᱫᱩᱧ ᱧᱮᱞ ᱠᱟᱫᱟ ᱟᱞᱮ ᱥᱮᱫ ᱫᱚ ᱥᱮ ᱡᱮ ᱫᱤᱱ ᱠᱷᱚᱡ ᱮᱦᱚᱵᱚᱜ-ᱟ ᱤᱱᱟᱹ ᱦᱤᱞᱳᱜ ᱠᱷᱚᱡ ᱢᱟᱱᱮ ᱰᱟᱹᱝᱨᱤ ᱡᱚᱸ ᱠᱷᱚᱡ ᱠᱚ ᱟᱫᱮᱨ ᱠᱚᱣᱟ, ᱛᱚᱠᱷᱚᱡ ᱥᱮ ᱢᱟᱹᱨᱰᱤ ᱜᱷᱟᱸᱥ ᱵᱟᱝ ᱠᱚ ᱞᱟᱹᱭᱟ᱾
ᱦᱮᱸ ᱦᱮᱸ
ᱦᱚᱡ ᱱᱟ ᱢᱟᱹᱨᱰᱤ ᱜᱷᱟᱸᱥ ᱠᱚ ᱮᱨ ᱠᱷᱟᱹᱲ ᱟᱠᱚ᱾ ᱟᱨ ᱚᱱᱟ ᱪᱮᱛᱟᱱ ᱛᱮ ᱛᱟᱲᱟᱢ ᱛᱟᱲᱟᱢ ᱛᱮ ᱰᱟᱹᱝᱨᱤ ᱠᱚ ᱚᱲᱟᱜ ᱠᱚ ᱵᱚᱞᱚᱱ ᱛᱟᱦᱮᱱᱟ ᱰᱟᱹᱝᱨᱤ ᱥᱮ ᱜᱟᱹᱭ᱾ ᱠᱚ ᱩᱸ ᱟᱨ ᱤᱱᱟᱹ ᱦᱤᱞᱳᱜ ᱠᱷᱚᱡ ᱟᱨ ᱤᱱᱟᱹ ᱦᱤᱞᱳᱜ ᱠᱷᱚᱡ ᱜᱮ ᱰᱟᱹᱝᱨᱤ ᱠᱚ ᱥᱩᱱᱩᱢ ᱥᱤᱸᱫᱩᱨ ᱠᱚ ᱮᱦᱚᱵ ᱠᱚ ᱛᱟᱦᱮᱱᱟ᱾
ᱩᱸ
ᱠᱳᱴ ᱢᱟᱦᱟ ᱦᱤᱞᱳᱜ ᱠᱷᱚᱡ ᱜᱮ
ᱚᱱᱟ ᱫᱚ ᱡᱚᱛᱚ ᱫᱤᱱ ᱥᱚᱦᱨᱟᱭ ᱵᱟᱝ ᱪᱟᱵᱟᱜ ᱠᱟᱱᱟ ᱢᱟᱱᱮ ᱢᱩᱪᱟᱹᱫ ᱦᱟᱹᱵᱤᱡ ᱚᱱᱟ ᱫᱚ ᱠᱟᱹᱢᱤ ᱦᱩᱭᱩᱜ-ᱟ᱾
ᱪᱮᱫ ᱦᱟᱹᱵᱤᱡ ᱢᱟᱱᱮ ᱠᱷᱩᱱᱴᱟᱹᱣ ᱦᱟᱹᱵᱤᱡ ᱠᱚ ᱠᱟᱹᱢᱤᱭᱟ ᱚᱱᱟ ᱠᱟᱹᱢᱤ ᱫᱚ᱾
ᱠᱷᱩᱱᱴᱟᱹᱣ ᱦᱟᱹᱵᱤᱡ
ᱦᱮᱸ ᱠᱷᱩᱱᱴᱟᱹᱣ ᱢᱟᱦᱟᱸ ᱦᱤᱞᱚᱜ ᱦᱟᱹᱵᱤᱡ᱾
ᱦᱮᱸ
ᱚᱱᱮ ᱚᱝᱠᱟ ᱟᱨ ᱡᱟᱦᱟᱸ ᱤᱭᱟᱹ ᱦᱤᱞᱳᱜ ᱵᱚᱸᱜᱟ ᱢᱟᱦᱟ ᱦᱤᱞᱳᱜ ᱵᱚᱸᱜᱟ ᱢᱟᱦᱟ ᱦᱤᱞᱳᱜ ᱫᱚ ᱡᱮᱦᱮᱛᱩ ᱤᱭᱟᱹ ᱟᱠᱚ ᱛᱚ ᱚᱞᱟ ᱠᱚ ᱨᱟᱪᱟ ᱠᱚ ᱜᱮᱡ ᱜᱩᱨᱤᱡ ᱥᱟᱯᱷᱟᱭ ᱟᱠᱚ᱾ ᱦᱚᱲ ᱦᱚᱸᱠᱚ ᱥᱟᱯᱷᱟᱜ-ᱟ, ᱡᱮᱦᱮᱛᱩ ᱵᱚᱸᱜᱟ ᱵᱩᱨᱩᱭ ᱟᱵᱚᱱ ᱢᱟᱱᱮ
ᱦᱳᱭ,
ᱟᱫᱚ ᱚᱱᱠᱟ ᱜᱮ ᱤᱱᱟᱹ ᱦᱤᱞᱳᱜ ᱦᱚᱸ ᱚᱱᱟ ᱱᱟᱦᱮᱞ, ᱟᱬᱜᱚᱢ ᱟᱲᱟᱬ ᱠᱚ ᱪᱮᱜ ᱠᱚ ᱛᱟᱦᱮᱱᱟ ᱵᱟᱝ
ᱦᱩᱸ
ᱚᱱᱟ ᱠᱚᱦᱚᱸ ᱠᱚ ᱥᱟᱯᱷᱟᱭ ᱛᱟᱦᱮᱱᱟ